ᱦ
ᱦᱮᱞᱳ
ᱦᱮᱸ ᱡᱚᱦᱟᱸᱨ ᱜᱮ ᱜᱚᱝᱠᱮ
ᱦᱳᱭ ᱡᱚᱦᱟᱸᱨ ᱜᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱟᱫᱚ ᱜᱚᱝᱠᱮ ᱞᱤᱧ ᱞᱟᱹᱭᱮᱜᱼᱟ ᱨᱚᱲ ᱠᱚᱦᱚᱸᱵᱤᱱ ᱟᱸᱡᱚᱢ ᱧᱟᱢᱮᱜᱼᱟ ᱪᱚᱝ ᱵᱟᱝ ᱪᱚᱝ
ᱦᱮᱸ ᱟᱹᱰᱤ ᱱᱟᱯᱟᱭ ᱜᱮᱞᱤᱧ ᱟᱸᱡᱚᱢ ᱮᱫᱟ ᱟᱹᱞᱤᱧᱟᱜ ᱜᱮ ᱪᱮᱫᱠᱟ ᱵᱤᱱ ᱟᱸᱡᱚᱢᱮᱫᱟ
ᱦᱳᱭ ᱜᱚᱝᱠᱮ ᱟᱵᱤᱱᱟᱜ ᱦᱚᱸ ᱟᱹᱰᱤ ᱨᱮᱭᱟᱲ ᱜᱮ ᱦᱟᱸᱜ ᱟᱸᱡᱚᱢᱚᱜ ᱱᱤᱭᱟᱹ ᱥᱚᱢᱚᱭ ᱫᱚ ᱟᱫᱚ ᱜᱚᱝᱠᱮ ᱞᱤᱧ ᱞᱟᱹᱭᱮᱜᱼᱟ ᱪᱮᱫ ᱱᱟᱯᱟᱭ ᱵᱟᱲᱟ ᱜᱮ ᱥᱮ
ᱦᱳᱭ ᱱᱟᱯᱟᱭ ᱵᱟᱲᱟᱭ ᱜᱮ ᱪᱟᱸᱫᱳ ᱵᱚᱸᱜᱟ ᱣᱟᱜ ᱫᱟᱭᱟ ᱫᱩᱞᱟᱹᱲ ᱛᱮ
ᱦᱳᱭ ᱦᱳᱭ ᱦᱳᱭ ᱟᱹᱰᱤ ᱢᱚᱡᱽ ᱟᱫᱚ ᱛᱟᱦᱚᱞᱮ ᱜᱚᱢᱠᱮ ᱪᱟᱥ ᱠᱚ ᱛᱤᱱᱟᱹᱜ ᱥᱟᱺᱜᱤᱧ ᱠᱮᱜᱼᱟ ᱯᱮ
ᱪᱟᱥ ᱠᱚ ᱦᱚᱸᱜᱼᱚᱭ ᱮᱛᱚᱦᱚᱵ ᱟᱠᱟᱱᱟ ᱫᱟᱜ ᱡᱟᱹᱲᱤ ᱠᱚ ᱦᱩᱭᱩᱜ ᱠᱟᱱᱟ ᱛᱚ ᱱᱚᱜᱼᱚᱭ ᱱᱤᱛ ᱞᱮ ᱮᱚᱦᱚᱵ ᱮᱫᱟ
ᱦᱳᱭ ᱦᱳᱭ ᱟᱹᱰᱤ ᱢᱚᱸᱡᱽ ᱜᱮ ᱛᱟᱞᱦᱮ
ᱵᱟᱥᱠᱚ
ᱦᱮᱸ ᱟᱫᱚ ᱢᱟᱱᱮ ᱱᱮᱜ ᱮ ᱯᱮ ᱮᱦᱚᱵ ᱜᱚᱫ ᱟᱠᱟᱱᱟ ᱥᱮ ᱪᱮᱫ ᱞᱮᱠᱟ
ᱦᱳᱭ ᱜᱚᱝᱠᱮ ᱱᱮᱜ ᱮ ᱞᱮ ᱮᱦᱚᱵᱚᱜ ᱠᱟᱱᱟ
ᱦᱳᱭ ᱦᱳᱭ ᱟᱹᱰᱤ ᱢᱚᱡᱽ ᱜᱮ ᱛᱟᱦᱞᱮ ᱢᱟ
ᱦᱳᱭ ᱦᱳᱭ ᱜᱚᱝᱠᱮ ᱟᱹᱵᱤᱱ ᱥᱮᱫ ᱜᱮ ᱪᱮᱫ ᱞᱮᱠᱟ ᱛᱤᱱᱟᱹᱜ ᱴᱟ ᱞᱟᱦᱟᱭᱮᱱᱟ ᱪᱟᱥ ᱵᱟᱥ ᱠᱚ
ᱟᱫᱚ ᱜᱚᱝᱠᱮ ᱟᱞᱮ ᱥᱮᱱ ᱫᱚ ᱦᱟᱜ ᱱᱚᱝᱠᱟ ᱪᱟᱥᱵᱟᱥ ᱱᱚᱣᱟ ᱜᱟᱵᱷᱟ ᱜᱟᱵᱷᱟ ᱠᱷᱮᱛ ᱠᱚᱫᱚ ᱦᱟᱸᱜ ᱜᱚᱝᱠᱮ ᱦᱟᱸᱜ ᱪᱟᱥ ᱜᱚᱛ ᱠᱟᱜ-ᱟ ᱦᱳᱭ ᱥᱮ
ᱦᱳᱭ ᱦᱳᱭ ᱛᱟᱦᱞᱮ ᱜᱚᱝᱠᱮ ᱥᱮᱨᱢᱟ ᱫᱟᱜ ᱛᱮᱜᱮ ᱥᱮ ᱥᱮᱞ ᱠᱚ ᱟᱛᱮ
ᱵᱟᱝ ᱜᱚᱝᱠᱮ ᱟᱞᱮ ᱴᱷᱮᱱ ᱫᱚ ᱚᱱᱠᱟ ᱥᱮᱨᱢᱟ ᱫᱟᱜ ᱠᱚᱫᱚ ᱦᱟᱸᱜ ᱵᱮᱵᱚᱥᱛᱟ ᱵᱟᱹᱱᱩᱜ ᱠᱟᱫᱟ
ᱦᱳᱭ
ᱥᱮᱨᱢᱟ ᱫᱟᱜ ᱡᱟᱹᱲᱤ ᱜᱮ ᱟᱞᱮ ᱫᱚ ᱚᱱᱟ ᱜᱮ ᱵᱚᱨᱥᱟ ᱥᱮ ᱚᱱᱟ ᱜᱮ ᱛᱟᱸᱜᱤ ᱨᱮ ᱟᱫᱚ ᱦᱚᱞᱟ ᱢᱟᱫᱷᱮᱨ ᱱᱟᱦᱟᱜ ᱠᱷᱟᱱ ᱢᱟ ᱟᱹᱰᱤ ᱢᱚᱸᱡᱽ ᱜᱮ ᱥᱮᱨᱢᱟ ᱫᱟᱜ ᱡᱟᱹᱲᱤ ᱢᱟᱭ ᱡᱟᱹᱲᱤᱭ ᱠᱟᱫᱟ ᱟᱫᱚ ᱚᱱᱟᱛᱮ ᱢᱟᱱᱣᱟ ᱦᱚᱯᱚᱱᱟᱜ ᱢᱚᱪᱟ ᱨᱮᱫᱚ ᱟᱹᱰᱤ ᱪᱮᱦᱨᱟ ᱚᱱᱟ ᱞᱟᱸᱫᱟ ᱫᱚ ᱢᱮᱱᱟᱜ-ᱟ ᱠᱟᱫᱟ ᱨᱟᱹᱥᱠᱟᱹ ᱨᱮᱱᱟᱜ ᱢᱮᱫᱦᱟ ᱵᱮᱱ ᱧᱮᱞ ᱧᱟᱢ ᱛᱟᱠᱚᱣᱟ ᱜᱚᱝᱠᱮ
ᱦᱳᱭ ᱦᱳᱭ ᱦᱳᱭ ᱦᱳᱭ
ᱟᱫᱚ ᱦᱟᱸᱜ ᱜᱚᱝᱠᱮ ᱞᱤᱧ ᱞᱟᱹᱭᱮᱜ-ᱟ ᱡᱮ ᱱᱚᱝᱠᱟ ᱡᱮ ᱢᱟᱨᱟᱝ ᱵᱚᱦᱚᱜ ᱦᱟᱸᱜ ᱚᱠᱛᱚ ᱠᱚ ᱮᱢ ᱠᱟᱫ ᱞᱟᱝ ᱫᱚ ᱥᱮᱬᱟ ᱵᱚᱦᱚᱜ ᱠᱚ ᱱᱩᱠᱩ ᱜᱚᱝᱠᱮ ᱠᱚ ᱱᱚᱣᱟ ᱚᱠ ᱛᱚ ᱢᱩᱫᱽ ᱨᱮᱜᱮ ᱢᱤᱫᱴᱮᱱ ᱥᱟᱛᱟᱢ ᱤᱫᱤ ᱠᱟᱛᱮᱫ ᱞᱟᱝ ᱜᱟᱯᱟᱞ ᱢᱟᱨᱟᱣ ᱞᱮᱱᱠᱷᱟᱱ ᱪᱮᱫ ᱞᱮᱠᱟ ᱦᱩᱭ ᱠᱚᱜᱼᱟ
ᱦᱳᱭ ᱦᱳᱭ ᱦᱳᱭ ᱟᱹᱰᱤ ᱜᱮ ᱱᱟᱯᱟᱭ ᱠᱚᱜ-ᱟ ᱛᱟᱦᱞᱮ ᱟᱹᱵᱤᱱ ᱡᱩᱫᱤ ᱵᱤᱱ ᱩᱭᱦᱟᱹᱨ ᱠᱟᱜ ᱠᱷᱟᱱ ᱚᱝᱠᱟᱱᱟᱜ ᱥᱟᱛᱟᱢ ᱠᱚ ᱞᱟᱹᱭ ᱵᱤᱱ
ᱦᱳᱭ ᱟᱫᱚ ᱞᱤᱧ ᱞᱟᱹᱭᱮᱜ-ᱟ ᱦᱟᱸᱜ ᱞᱟᱹᱭᱮ -ᱟ ᱞᱤᱧ ᱛᱟᱦᱞᱮ ᱱᱚᱜ-ᱚᱭ ᱡᱮ ᱵᱤᱨ ᱵᱩᱨᱩ ᱩᱡᱟᱹᱲᱚᱜ ᱠᱟᱱ ᱛᱟᱵᱚᱱ ᱫᱚ ᱱᱚᱜᱼᱚᱱᱟ ᱠᱚ ᱤᱫᱤ ᱠᱟᱛᱮᱜ ᱠᱟᱹᱴᱤᱡ ᱞᱟᱝ ᱜᱟᱯᱟᱞ ᱢᱟᱨᱟᱣ ᱞᱮᱱᱠᱷᱟᱱ ᱵᱟᱭ ᱡᱩᱛ ᱠᱚᱜ-ᱟ
ᱦᱳᱭ ᱜᱚᱝᱠᱮ ᱦᱳᱭ ᱦᱳᱭ ᱱᱚᱣᱟ ᱫᱚ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ ᱵᱤᱨ ᱵᱩᱨᱩ ᱠᱚ ᱵᱟᱹᱭ ᱵᱟᱹᱭ ᱛᱮ ᱩᱡᱟᱹᱲ ᱪᱟᱵᱟᱜ ᱠᱟᱱᱟ ᱦᱮᱸ
ᱦᱳᱭ
ᱦᱳᱭ
ᱟᱫᱚ ᱜᱚᱝᱠᱮ ᱞᱤᱧ ᱞᱟᱹᱭᱮ-ᱟ ᱛᱟᱞᱦᱮ ᱟᱯᱮ ᱫᱚ ᱵᱤᱨ ᱵᱩᱨᱩ ᱠᱚᱫᱚ ᱢᱮᱱᱟᱜ ᱟᱠᱟᱫᱟ ᱥᱮ ᱵᱟᱝ ᱟᱯᱮ ᱥᱮᱱ ᱫᱚ
ᱦᱳᱭ ᱜᱚᱝᱠᱮ ᱟᱞᱮ ᱥᱮᱫ ᱫᱚ ᱵᱤᱨ ᱠᱚᱫᱚ ᱢᱮᱱᱟᱜ ᱟᱠᱟᱜ ᱜᱮᱭᱟ ᱮᱱᱠᱷᱟᱱ ᱠᱷᱟᱱ ᱵᱩᱨᱩ ᱠᱚᱫᱚ ᱱᱟᱜ ᱵᱟᱹᱱᱩᱜ-ᱟ ᱦᱳᱭ ᱦᱩᱸ ᱛᱟᱞᱦᱮ ᱜᱚᱝᱠᱮ ᱟᱹᱵᱤᱱ ᱥᱮᱫ ᱫᱚ ᱵᱤᱨ ᱵᱩᱨᱩ ᱠᱚ ᱚᱠᱟᱞᱮᱠᱟ
ᱦᱳᱭ ᱜᱚᱝᱠᱮ ᱵᱤᱨ ᱵᱩᱨᱩ ᱫᱚ ᱢᱮᱱ ᱜᱟᱱᱚᱜ-ᱟ ᱟᱞᱮ ᱫᱚ ᱥᱩᱨ ᱨᱮᱜᱮ ᱢᱮᱱᱟᱜ ᱟᱠᱟᱫᱟ ᱦᱮᱸ ᱵᱤᱨ ᱫᱚᱦᱟᱸᱜ ᱜᱚᱝ ᱠᱮ ᱟᱞᱮ ᱥᱩᱨ ᱨᱮᱜᱮ ᱢᱮᱱᱟᱜ-ᱟ ᱵᱟᱲᱜᱮ ᱠᱚᱥᱮᱱ ᱜᱮ ᱢᱮᱱᱟᱜ ᱠᱟᱫᱟ ᱵᱟᱲᱜᱮ ᱠᱚᱨᱮ ᱠᱷᱚᱱ ᱜᱮ ᱦᱳᱭ ᱥᱮ
ᱦᱚᱭ ᱦᱚᱭ ᱦᱚᱭ
ᱟᱨ ᱵᱩᱨᱩ ᱵᱮᱱ ᱞᱟᱹᱭ ᱞᱮᱠᱷᱟᱱ ᱵᱩᱨᱩ ᱫᱚ ᱱᱟᱥᱮᱱᱟᱜ ᱦᱟᱸᱜ ᱥᱟᱺᱜᱤᱧ ᱧᱚᱜᱚᱜ-ᱟ
ᱦᱳᱭ ᱦᱳᱭ ᱦᱳᱭ ᱛᱟᱞᱦᱮ ᱜᱚᱝᱠᱮ ᱦᱚᱸᱜ-ᱚᱭ ᱡᱮ ᱱᱚᱝᱠᱟ ᱵᱤᱨ ᱵᱩᱨᱩ ᱠᱚ ᱩᱡᱟᱹᱲᱚᱜ ᱠᱟᱱᱟ ᱛᱟᱞᱦᱮ ᱟᱵᱚ ᱟᱵᱚ ᱛᱮᱵᱚᱱ ᱱᱚᱝᱠᱟ ᱵᱚᱱ ᱩᱡᱟᱹᱲ ᱤᱫᱤᱭᱮᱫᱟ ᱛᱟᱦᱚᱞᱮ ᱚᱱᱟ ᱤᱫᱤᱠᱟ ᱛᱮᱜ ᱟᱹᱵᱤᱱ ᱪᱮᱫ ᱵᱤᱱ ᱞᱟᱹᱭᱟ ᱱᱚᱣᱟ ᱫᱚ ᱱᱟᱯᱟᱭ ᱵᱚᱱ ᱠᱟᱹᱢᱤᱭᱮᱫᱟ ᱥᱮ ᱵᱟᱹᱲᱤᱡ ᱵᱚᱱ ᱠᱟᱹᱢᱤᱭᱮᱫᱟ
ᱩᱸ ᱦᱚᱭ ᱟᱹᱰᱤ ᱡᱚᱛᱷᱟᱛ ᱜᱮ ᱦᱟᱸᱜ ᱠᱩᱠᱞᱤ ᱫᱚ ᱦᱟᱸᱜ ᱵᱤᱱ ᱫᱚᱦᱚ ᱟᱠᱟ-ᱟ ᱟᱫᱚ ᱚᱝᱠᱟ ᱛᱮᱞᱤᱧ ᱞᱟᱹᱭᱟ ᱱᱚᱣᱟ ᱵᱤᱨ ᱵᱩᱨᱩ ᱢᱟ ᱟᱵᱚ ᱥᱟᱱᱛᱟᱲ ᱢᱟᱱᱣᱟ ᱠᱚᱣᱟᱜ ᱢᱮᱱ ᱜᱟᱱᱚᱜ-ᱟ ᱮᱸᱻ ᱢᱤᱫ ᱵᱮᱲᱟ ᱨᱮᱱᱟᱜ ᱡᱚᱢ ᱫᱚ ᱦᱟᱸᱜ ᱜᱚᱝᱠᱮ ᱵᱤᱨ ᱵᱩᱨᱩ ᱠᱷᱚᱱᱜᱮ ᱥᱟᱱᱛᱟᱲ ᱢᱟᱱᱣᱟ ᱠᱚᱫᱚ ᱠᱚ ᱡᱚᱢᱮᱫ ᱛᱟᱦᱮᱸᱫ ᱢᱟᱱᱮ ᱫᱤᱱᱹᱟᱢᱟᱱ ᱨᱮᱱᱟᱜ ᱢᱤᱫ ᱵᱮᱲᱟ ᱨᱮᱱᱟᱜ ᱡᱚᱢ ᱡᱟᱦᱟᱸ ᱫᱚ ᱚᱱᱟ ᱫᱚ ᱱᱚᱣᱟ ᱵᱤᱨ ᱵᱩᱨᱩ ᱡᱚ ᱵᱤᱞᱤ ᱠᱚᱴᱷᱮᱱ ᱠᱚ ᱡᱚᱢ ᱵᱟᱲᱟᱭᱮᱫ ᱛᱟᱦᱮᱸᱱᱟ ᱟᱫᱚ ᱱᱚᱜ ᱚᱭ ᱡᱮ ᱟᱵᱚ ᱢᱟᱱᱣᱟ ᱦᱚᱯᱚᱱ ᱠᱚ ᱱᱚᱜᱼᱚᱭ ᱪᱟᱹᱛ ᱵᱟᱹᱭᱥᱟᱹᱠᱷ ᱫᱤᱱ ᱫᱟᱨᱮ ᱥᱟ ᱥᱟᱠᱟᱢ ᱠᱚ ᱧᱩᱨᱩᱜ ᱠᱟᱱᱟ ᱟᱨ ᱱᱚᱣᱟ ᱨᱮᱵᱚᱱ ᱥᱮᱸᱜᱮᱞᱟᱜ ᱠᱟᱱᱟ ᱟᱫᱚ ᱛᱟᱦᱚᱞᱮ ᱜᱚᱴᱟ ᱵᱤᱨ ᱨᱮᱜᱮ ᱦᱟᱸᱜ ᱜᱚᱝᱠᱮ ᱞᱚᱜ ᱠᱟᱱᱟ ᱟᱫᱚ ᱱᱚᱝᱠᱟ ᱞᱚ ᱞᱮᱱᱠᱷᱟᱱ ᱢᱟ ᱜᱚᱝᱠᱮ ᱪᱮᱫ ᱞᱤᱧ ᱞᱟᱹᱭᱟ ᱥᱟᱱᱟᱢᱟᱜ ᱠᱟᱹᱴᱤᱡ ᱠᱟᱹᱴᱤᱡ ᱯᱚᱦᱟ ᱫᱟᱨᱮ ᱯᱚᱦᱟ ᱫᱟᱨᱮ ᱠᱚ ᱱᱩᱠᱩ ᱡᱤᱵᱽ ᱡᱤᱭᱟᱹᱞᱤ ᱠᱚ ᱢᱟᱱᱮ
ᱠᱚ ᱞᱚ ᱪᱟᱵᱟᱜ ᱠᱟᱱᱟ ᱥᱮ ᱫᱟᱨᱮ ᱠᱚᱦᱚᱸ ᱞᱚᱜ ᱠᱟᱱᱟ ᱞᱟᱴᱟ ᱵᱩᱫᱟᱹ ᱱᱚᱣᱟ ᱠᱚᱢᱟ ᱡᱚᱛᱚ ᱜᱮ ᱦᱟᱸᱜ ᱞᱚ ᱛᱚᱨᱚᱡᱚᱜ ᱠᱟᱱ
ᱦᱳᱭ ᱦᱚᱳᱭ ᱦᱳᱭ
ᱛᱚ ᱟᱵᱚ ᱢᱟᱱᱣᱟ ᱜᱮᱥᱮ ᱦᱟᱸᱜ ᱵᱚ ᱱᱚᱝᱠᱟ ᱫᱚᱵᱚᱱ ᱠᱟᱹᱢᱤ ᱠᱟᱱᱟ ᱥᱮ
ᱦᱳᱭ ᱦᱳᱭ ᱦᱳᱭ
ᱟᱫᱚ ᱦᱚᱜᱼ ᱱᱟ ᱠᱚᱵᱚᱱ ᱛᱷᱩᱠᱩᱢ ᱵᱟᱲᱟ ᱞᱮᱠᱷᱟᱱ ᱢᱚᱱᱮᱭᱟᱞᱤᱧ ᱟᱵᱚᱣᱟᱜ ᱵᱤᱨ ᱵᱩᱨᱩ ᱟᱵᱚ ᱥᱟᱶ ᱛᱮᱜᱮ ᱛᱟᱦᱮᱱᱟ
ᱦᱳᱭ ᱦᱳᱭ ᱦᱳᱭ
ᱟᱨ ᱫᱟᱨᱮ ᱠᱚᱢᱟ ᱟᱹᱰᱤ ᱡᱟᱹᱥᱛᱤ ᱜᱮᱵᱚᱱ ᱢᱟᱜ ᱮᱫ ᱪᱮᱫ ᱞᱤᱧ ᱞᱟᱹᱭᱟ ᱜᱚᱢᱠᱮ
ᱦᱳᱭ ᱦᱳᱭ ᱦᱳᱭ ᱟᱹᱞᱤᱧᱟᱜ ᱞᱟᱹᱭ ᱫᱚ
ᱢᱚᱱᱮ ᱨᱮ ᱥᱮ ᱟᱹᱵᱤᱱᱟᱜ ᱢᱚᱛᱟ ᱢᱚᱛ ᱪᱮᱫ ᱞᱟᱹᱭ ᱛᱟᱵᱤᱱᱟ ᱢᱟᱱᱮ ᱱᱚᱜ ᱱᱚᱝᱠᱟ ᱟᱵᱚ ᱪᱮᱫ ᱞᱮᱠᱟ ᱠᱟᱛᱮ ᱵᱚᱱ ᱨᱩᱠᱷᱤᱭᱟᱹ ᱫᱚᱦᱚ ᱫᱟᱲᱮᱭᱟᱜᱼᱟ ᱱᱚᱣᱟ ᱵᱤᱨᱵᱩᱨᱩ ᱠᱟᱹᱴᱤᱡ ᱵᱮᱱ ᱞᱟᱹᱭ ᱥᱚᱫᱚᱨ ᱟᱹᱞᱤᱧ ᱠᱷᱟᱱ ᱫᱚ ᱦᱟᱸᱜ? ᱠᱟᱹᱴᱤᱡ ᱞᱤᱧ ᱨᱟᱹᱥᱠᱟᱹ ᱧᱚᱜ ᱞᱤᱧ ᱵᱩᱡᱷᱟᱹᱣ ᱠᱮᱭᱟ
ᱦᱳᱭ ᱦᱳᱭ ᱟᱹᱞᱤᱧ ᱯᱚᱭᱞᱚ ᱛᱮᱫᱚ ᱞᱤᱧ ᱞᱟᱹᱭᱟ ᱡᱟᱦᱟᱸᱭ ᱵᱤᱨ ᱫᱤᱥᱚᱢ ᱦᱚᱲ ᱠᱚ ᱢᱮᱱᱟᱜ ᱵᱚᱱᱟ ᱟᱫᱚ ᱱᱩᱠᱩ ᱫᱚ ᱟᱹᱰᱤ ᱟᱹᱰᱤ ᱡᱟᱭᱜᱟ ᱨᱮᱜᱮ ᱧᱮᱞ ᱠᱟᱱᱟ ᱡᱟᱦᱟᱸ ᱫᱚ ᱡᱟᱦᱟᱸ ᱫᱚ ᱜᱮᱥ ᱛᱟᱠᱚ ᱤᱥᱤᱱ ᱛᱤᱱᱮ ᱫᱟ ᱟᱨ ᱡᱟᱦᱟᱸ ᱨᱮᱸᱜᱮᱡ ᱱᱟᱪᱟᱨ ᱦᱚᱲ ᱠᱚ ᱢᱮᱱᱟᱜ ᱵᱚᱱᱟ ᱡᱟᱦᱟᱸ ᱵᱤᱨ ᱫᱤᱥᱚᱢ ᱠᱚᱨᱮ ᱱᱩᱝᱠᱩ ᱫᱚ ᱱᱟᱦᱟᱜ ᱴᱟᱠᱟ ᱯᱚᱭᱥᱟ ᱠᱚ ᱟᱹᱰᱤ ᱠᱚᱢ ᱜᱮᱛᱟ ᱵᱚᱱᱟ
ᱦᱳᱭ ᱦᱳᱭ
ᱟᱫᱚ ᱚᱱᱟ ᱞᱮᱠᱟᱛᱮ ᱟᱫᱚ ᱟᱵᱚ ᱤᱥᱤᱱ ᱵᱟᱥᱟᱝ ᱠᱟᱛᱮᱫ ᱡᱚᱢ ᱦᱩᱭᱩᱜ ᱛᱟᱵᱚᱱᱟ ᱚᱱᱟ ᱞᱟᱹᱛᱤᱭᱟᱱ ᱞᱮᱠᱟᱛᱮ ᱟᱵᱚ ᱡᱟᱦᱟᱸ ᱫᱚ ᱥᱟᱦᱟᱱ ᱞᱟᱜᱟᱣ ᱵᱚᱱᱟ
ᱦᱳᱭ
ᱟᱫᱚ ᱚᱱᱟ ᱞᱮᱠᱟᱛᱮ ᱟᱹᱰᱤ ᱟᱹᱰᱤ ᱡᱟᱭᱜᱟ ᱨᱮᱜᱮ ᱧᱮᱞ ᱠᱟᱱᱟ ᱡᱮ ᱮ ᱱᱚᱣᱟ ᱤᱥᱤᱱ ᱵᱟᱥᱟᱝ ᱞᱟᱹᱠᱛᱤ ᱞᱟᱹᱜᱤᱫ ᱛᱮ ᱥᱟᱦᱟᱱ ᱟᱹᱰᱤ ᱜᱮᱠᱚ ᱢᱟᱜ ᱫᱟ
ᱦᱳᱭ
ᱛᱚ ᱟᱹᱞᱤᱧ ᱞᱟᱹᱭ ᱞᱮᱠᱟ ᱛᱮᱫᱚ ᱱᱚᱣᱟ ᱫᱚ ᱥᱚᱨᱠᱟᱨ ᱴᱷᱮᱱ ᱜᱮᱞᱤᱧ ᱟᱥᱚᱜᱼᱟ ᱡᱮ ᱡᱩᱫᱤ ᱥᱚᱨᱠᱟᱨ ᱴᱷᱮᱱ ᱠᱷᱚᱱ ᱱᱩᱝᱠᱩ ᱨᱮᱸᱜᱮᱡ ᱱᱟᱪᱟᱨ ᱠᱚ ᱡᱟᱦᱟᱸᱭ ᱵᱤᱨᱵᱩᱨᱩ ᱫᱷᱟᱨᱮ ᱚᱲᱟᱜ ᱛᱟᱠᱚ ᱩᱝᱠᱩ ᱡᱫᱤ ᱥᱚᱨᱠᱟᱨ ᱠᱚᱴᱷᱮᱱ ᱠᱷᱚᱱ ᱡᱟᱦᱟᱸ ᱤᱥᱤᱱ ᱵᱟᱥᱟᱱ ᱠᱚᱨᱮᱱᱟᱜ ᱡᱟᱦᱟᱸ ᱜᱮᱥ ᱧᱟᱢᱚᱜ ᱛᱟᱵᱚᱱᱟ ᱚᱱᱟ ᱡᱩᱫᱤ ᱠᱚ ᱥᱚᱨᱠᱟᱨ ᱠᱚ ᱮᱢ ᱠᱚᱜᱼᱟ ᱠᱚ ᱛᱷᱟᱞᱮ ᱵᱤᱨᱵᱩᱨᱩ ᱠᱚᱫᱚ ᱩᱱᱟᱹᱜ ᱫᱚ ᱵᱟᱝ ᱩᱡᱟᱹᱲ ᱠᱚᱜᱼᱟ
ᱦᱳᱭ ᱦᱳᱭ ᱟᱹᱰᱤ ᱡᱚᱛᱷᱟᱛ ᱛᱮᱞᱟ ᱦᱟᱸᱜ ᱞᱤᱧ ᱧᱟᱢ ᱠᱮᱭᱟ ᱟᱵᱤᱱᱟᱜ ᱟᱸ ᱪᱟ ᱠᱷᱚᱱ ᱟᱹᱰᱤ ᱱᱟᱯᱟᱭ ᱜᱮᱞᱤᱧ ᱵᱩᱡᱷᱟᱹᱣ ᱠᱮᱭᱟ ᱦᱮᱸ ᱟᱫᱚ ᱜᱚᱝᱠᱮ ᱞᱤᱧ ᱞᱟᱹᱭᱮᱜᱼᱟ ᱟᱫᱚ
ᱦᱮᱸ ᱱᱚᱣᱟ ᱵᱤᱨ ᱵᱩᱨᱩ ᱢᱟ ᱪᱮᱫ ᱞᱤᱧ ᱞᱟᱹᱭᱟ ᱟᱞᱮ ᱠᱚᱨᱮᱱ ᱦᱟᱯᱲᱟᱢ ᱠᱚ ᱡᱩᱫᱤ ᱡᱩᱞᱩᱜ ᱠᱚ ᱧᱮᱞᱟ ᱦᱟᱸᱜ ᱱᱚᱣᱟ ᱵᱤᱨ ᱵᱩᱨᱩ ᱦᱳᱭᱥᱮ ᱟᱫᱚ ᱩᱱ ᱣᱟᱸᱜ ᱢᱮᱫ ᱨᱮ ᱢᱮᱫ ᱫᱟᱜ ᱜᱮ ᱦᱤᱡᱩᱜ ᱛᱟᱠᱚᱣᱟ ᱜᱚᱝᱠᱮ
ᱦᱳᱭ ᱦᱳᱭ ᱦᱳᱭ ᱟᱹᱞᱤᱧ ᱦᱚᱸᱞᱤᱧ ᱟᱸᱡᱚᱢ ᱜᱮᱭᱟ ᱦᱳᱭ ᱦᱳᱭ ᱦᱩᱸ ᱞᱟᱹᱭ ᱵᱤᱱ ᱟᱹᱞᱤᱧ ᱦᱚᱞᱤᱧ ᱟᱸᱡᱚᱢ ᱵᱟᱲᱟ ᱟᱠᱟᱫ ᱜᱮᱭᱟ ᱡᱮ ᱦᱚᱝ ᱱᱚᱝᱠᱟ ᱵᱤᱨᱵᱩᱨᱩ ᱫᱷᱚᱨᱟᱣ ᱞᱮᱠᱷᱟᱱ ᱦᱟᱯᱲᱟᱢ ᱠᱚᱫᱚ ᱟᱹᱰᱤ ᱜᱮᱠᱚ ᱨᱟᱸᱜᱟᱣ ᱠᱚᱜᱼᱟ ᱥᱮ ᱦᱮᱸ ᱟᱹᱰᱤᱜᱮ ᱢᱮ ᱢᱮᱫ ᱫᱟᱜ ᱫᱚ ᱡᱚᱨᱚᱠᱚᱜ ᱛᱟᱠᱚ ᱜᱮᱭᱟ ᱦᱮᱸ
ᱦᱳᱭ ᱦᱳᱭ
ᱞᱟᱹᱭ ᱜᱮᱭᱟ ᱠᱚ ᱵᱤᱨ ᱵᱩᱨᱩ ᱨᱮᱱᱟᱜ ᱡᱟᱦᱟᱸ ᱡᱚ ᱵᱤᱞᱤ ᱠᱚ ᱡᱚᱢ ᱠᱟᱛᱮᱫ ᱜᱮᱠᱚ ᱦᱟᱨᱟ ᱵᱩᱨᱩ ᱟᱠᱟᱱᱟ ᱩᱱᱠᱩ ᱜᱮ ᱥᱮ ᱠᱚ ᱱᱚᱣᱟ ᱠᱚᱫᱚ ᱟᱫᱚ ᱚᱱᱟ ᱞᱮᱠᱟᱛᱮ ᱱᱚᱝᱠᱚ ᱫᱚ ᱵᱤᱨ ᱵᱩᱨᱩ ᱫᱚ ᱟᱹᱰᱤ ᱜᱮᱠᱚ ᱫᱩᱞᱟᱹᱲᱟᱜ ᱠᱟᱱ ᱛᱟᱦᱮᱸᱫ ᱦᱟᱯᱲᱟᱢ ᱠᱚᱫᱚ
ᱦᱳᱭ ᱦᱳᱭ ᱟᱫᱚ ᱚᱱᱮ ᱜᱮ ᱢᱟᱱᱮ ᱩᱢ ᱦᱟᱯ ᱦᱟᱯᱲᱟᱢ ᱠᱚᱫᱚ ᱠᱚ ᱞᱟᱹᱭᱟ ᱵᱤᱨ ᱵᱩᱨᱩ ᱫᱚ ᱡᱟᱱᱟᱢ ᱟᱭᱩ ᱫᱚ ᱵᱟᱝ ᱨᱮᱦᱚᱸ ᱟᱭᱩ ᱥᱚᱢᱟᱱ ᱫᱚ ᱢᱟᱱᱮ ᱟᱭᱩ ᱥᱚᱢᱟᱱ ᱦᱚᱲ ᱠᱟᱱᱟᱭ ᱢᱟᱱᱮ ᱟᱭᱩ ᱠᱷᱚᱱ ᱦᱚᱸ ᱵᱟᱭ ᱠᱚᱢᱟ ᱱᱚᱝᱠᱟᱱᱟᱜ ᱠᱟᱛᱷᱟ ᱠᱚ ᱞᱟᱹᱭ ᱟᱠᱟᱜᱼᱟ ᱦᱟᱯᱲᱟᱢ ᱠᱚ
ᱢᱟᱱᱮ ᱡᱟᱱᱟᱢ ᱢᱟ ᱵᱟᱭ ᱡᱟᱱᱟᱢ ᱟᱠᱟᱫᱮ ᱠᱤᱱᱛᱩ ᱚᱱᱮ ᱡᱮ ᱛᱚᱣᱟ ᱫᱟᱦᱮ ᱧᱩᱭ ᱵᱟᱹᱜᱤ ᱠᱮᱫ ᱟᱫᱚ ᱩᱱ ᱠᱷᱚᱱ ᱜᱮ ᱩᱝᱠᱩ ᱜᱤᱫᱟᱹᱨ ᱠᱷᱚᱱ ᱜᱮ ᱚᱱᱟ ᱵᱩᱨᱩ ᱨᱮᱱᱟᱜ ᱡᱚ ᱵᱤᱞᱤ ᱡᱚᱢ ᱠᱟᱛᱮᱜ ᱥᱮ ᱟᱲᱟᱜ ᱥᱟᱠᱟᱢ ᱡᱚᱢ ᱠᱟᱛᱮ ᱠᱚ ᱦᱟᱨᱟ ᱵᱩᱨᱩ ᱠᱟᱱᱟ ᱠᱚ ᱠᱮᱴᱮᱡ ᱟᱠᱟᱱᱟ ᱠᱚ ᱟᱫᱚ ᱱᱩᱝᱠᱩ ᱠᱚᱫᱚ ᱜᱚᱝᱠᱮ ᱥᱮᱸᱜᱮᱞ ᱡᱩᱞ ᱡᱩᱫᱤ ᱠᱚ ᱧᱮᱞᱟ ᱛᱟᱦᱚᱞᱮ ᱱᱩᱠᱩ ᱭᱟᱜ ᱵᱚᱦᱚᱜ ᱨᱮ ᱨᱟᱹᱜᱤ ᱦᱚᱸ ᱦᱤᱡᱩᱜᱼᱟ ᱟᱨ ᱢᱮᱫ ᱨᱮ ᱢᱮ ᱫᱟᱜ ᱦᱚᱸ ᱦᱤᱡᱩᱜ ᱛᱟᱠᱚᱣᱟ ᱜᱚᱢᱠᱮ
ᱦᱳᱭ ᱜᱚᱝᱠᱮ ᱦᱳᱭ ᱦᱳᱭ
ᱟᱫᱚ ᱱᱚᱝᱠᱟ ᱜᱮ ᱞᱤᱧ ᱞᱟᱹᱭᱟ ᱡᱩᱫᱤ ᱟᱵᱮᱱ ᱢᱤᱫ ᱚᱠᱛᱚ ᱡᱟᱦᱟᱸ ᱫᱚ ᱟᱱᱟᱴ ᱚᱠᱛᱚ ᱚᱠᱛᱚ ᱨᱮ ᱡᱟᱦᱟᱸᱭ ᱥᱩᱛᱩᱜ ᱠᱟᱛᱮᱫ ᱟᱹᱜᱩ ᱵᱮᱱᱟᱭ ᱱᱚᱣᱟ ᱢᱟᱲᱟᱝ ᱥᱮᱫ ᱟᱫᱚ ᱛᱟᱦᱚᱞᱮ ᱩᱱᱠᱩ ᱚᱱᱟ ᱚᱱᱟ ᱨᱮᱱᱟᱜ ᱱᱟᱜᱟᱢ ᱡᱩᱫᱤ ᱵᱮᱱ ᱩᱭᱦᱟᱹᱨᱟ ᱟᱨ ᱩᱱᱤ ᱜᱮ ᱡᱩᱫᱤ ᱚᱝᱠᱟ ᱠᱚ ᱠᱚᱥᱴᱚᱭᱮᱭᱟ ᱛᱟᱦᱚᱞᱮ ᱜᱚᱝᱠᱮ ᱡᱷᱚᱛᱚ ᱦᱚᱲᱟᱜ ᱢᱮᱸᱫ ᱨᱮ ᱢᱮᱫ ᱫᱟᱜ ᱫᱚ ᱦᱤᱡᱩᱜ ᱜᱮᱭᱟ᱾
ᱦᱳᱭ ᱦᱳᱭ ᱦᱳᱭ ᱦᱳᱭ ᱦᱳᱭ ᱜᱚᱝᱠᱮ ᱱᱚᱣᱟ ᱫᱚ ᱢᱮᱫ ᱫᱟᱜ ᱡᱚᱨᱚ ᱞᱮᱠᱟᱱᱟᱜ ᱜᱮ ᱠᱟᱛᱷᱟ ᱠᱟᱱᱟ᱾ ᱦᱩᱸ ᱱᱚᱝᱠᱟ ᱡᱟᱦᱟᱸ ᱡᱚ ᱵᱤᱞᱤ ᱡᱚᱢ ᱠᱟᱛᱮᱡ ᱦᱟᱨᱟ ᱟᱠᱟᱱᱟ ᱠᱚ ᱩᱱᱠ ᱜᱮ ᱵᱟᱲᱟᱭ ᱧᱟᱢᱟᱠᱚ ᱡᱮ ᱵᱤᱨᱵᱩᱨᱩ ᱨᱮᱱᱟᱜ ᱛᱤᱱᱟᱹᱜ
ᱦᱮᱸ ᱛᱤᱱᱟᱹᱜ ᱞᱟᱹᱠᱛᱤᱭᱟᱱ ᱠᱟᱱᱟ᱾
ᱦᱳᱭ ᱦᱳᱭ ᱡᱮ ᱵᱤᱨ ᱵᱩᱨᱩ ᱨᱮ ᱛᱤᱱᱟᱹᱜ ᱜᱩᱱ ᱢᱮᱱᱟᱜ ᱟᱠᱟᱫ-ᱟ ᱥᱮ ᱪᱮᱫ ᱞᱮᱠᱟ?
ᱦᱳᱭ ᱦᱳᱭ ᱜᱚᱢᱠᱮ ᱦᱳᱭ ᱱᱚᱣᱟ ᱡᱚᱛᱷᱟᱛ ᱜᱮ᱾
ᱦᱳᱭ ᱟᱫᱚ ᱞᱤᱧ ᱞᱟᱹᱭᱟ ᱵᱤᱨ ᱵᱩᱨᱩ ᱨᱮᱢᱟ ᱦᱟᱸᱜ ᱜᱚᱢᱠᱮ ᱯᱟᱹᱦᱤᱞ ᱩᱛᱟᱹᱨ ᱢᱟ ᱱᱚᱝᱠᱟᱛᱮ ᱨᱟᱱ ᱢᱩᱨᱜᱟᱹᱱ ᱠᱚᱦᱚᱸ ᱟᱹᱰᱤ ᱟᱭᱢᱟ ᱧᱟᱢᱚᱜ ᱠᱟᱱ ᱛᱟᱦᱮᱸᱱᱟ ᱟᱨ ᱨᱟᱱ ᱢᱩᱨᱜᱟᱹᱱ ᱫᱚ ᱠᱚ ᱞᱟᱹᱭᱟ ᱱᱚᱝᱠᱟ ᱱᱟᱹᱲᱤ ᱨᱟᱱ ᱥᱮ ᱚᱱᱟ ᱠᱚ ᱨᱟᱱ ᱫᱟᱨᱮ ᱫᱚ ᱦᱟᱸᱜ ᱩᱱᱟᱹᱜ ᱞᱟᱹᱴᱩ ᱞᱟᱹᱴᱩ ᱫᱚ ᱦᱟᱸᱜ ᱵᱟᱭ ᱫᱟᱨᱮᱜᱭᱟᱜᱼᱟ ᱟᱨ ᱟᱵᱚ ᱥᱮᱸᱜᱮᱞ ᱠᱚᱵᱚᱱ ᱫᱷᱚᱨᱟᱣ ᱠᱟᱱᱛᱮ ᱚᱱᱟ ᱨᱟᱱ ᱫᱟᱨᱮ ᱠᱚ ᱫᱤᱱ ᱫᱤᱱ ᱛᱮᱥᱮ ᱱᱤᱛᱚᱜ ᱫᱚ ᱢᱟᱞᱚᱴ ᱟᱠᱟᱱᱟ ᱵᱤᱨ ᱵᱩᱨᱩ ᱨᱮ ᱵᱟᱝ ᱧᱮᱞᱚᱜ ᱠᱟᱱᱟ᱾
ᱦᱳᱭ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ, ᱡᱮ ᱯᱟᱹᱦᱤᱞ ᱫᱚ ᱦᱮᱸ ᱨᱟᱱ ᱢᱩᱨᱜᱟᱹᱱ ᱠᱚᱫᱚ ᱵᱟᱝ ᱛᱟᱦᱮᱸ ᱠᱟᱱ ᱨᱮᱦᱚᱸ ᱱᱚᱣᱟ ᱵᱤᱨ ᱵᱩᱡᱩᱨ ᱨᱮᱱ ᱵᱤᱨ ᱵᱩᱨᱩ ᱨᱮᱱᱟᱜ ᱡᱟᱦᱟᱸ ᱨᱟᱱ ᱨᱮᱦᱮᱫ ᱠᱚ ᱧᱟᱢ ᱠᱚᱜᱼᱟ ᱚᱱᱟ ᱛᱮᱜᱮ ᱠᱚ ᱵᱮᱥ ᱵᱟᱲᱟ ᱠᱚᱜᱼᱟ᱾
ᱦᱳᱭ
ᱦᱳᱭ ᱟᱨ ᱱᱮᱛᱟᱨ ᱫᱚ ᱱᱷᱟᱜ ᱱᱟᱦᱟᱜ ᱨᱮᱫᱚ ᱟᱵᱚ ᱱᱚᱣᱟ ᱵᱟᱝᱵᱚᱱ ᱵᱟᱲᱟᱭ ᱛᱮ ᱨᱟᱱ ᱢᱩᱨᱜᱟᱹᱱ ᱠᱚᱦᱚᱸ ᱫᱚᱠᱟᱱ ᱠᱚᱛᱮ ᱵᱩᱱ ᱠᱤᱨᱤᱧ ᱟᱹᱜᱩᱭ ᱛᱮᱵᱚᱱ ᱡᱚᱢ ᱫᱟ᱾ ᱟᱨ ᱵᱤᱨ ᱵᱩᱨᱩ ᱠᱚᱫᱚ ᱵᱚᱱ ᱫᱷᱟᱨᱟᱣ ᱜᱤᱰᱤᱭ ᱮᱫᱟ, ᱮᱠᱷᱟᱱ ᱯᱟᱹᱦᱤᱞ ᱮᱸ ᱯᱟᱹᱦᱤᱞ ᱦᱟᱯᱲᱟᱢ ᱠᱚᱫᱚ ᱱᱟᱦᱟᱜ ᱮᱸ ᱨᱟᱱ ᱠᱚ ᱢᱩᱨᱜᱟᱹᱱ ᱠᱚᱫᱚ ᱠᱤᱨᱤᱧ ᱠᱟᱛᱮᱫ ᱫᱚ ᱵᱟᱝ ᱠᱚ ᱟᱹᱜᱩ ᱠᱮᱭᱟ᱾ ᱟᱠᱚ ᱟᱠᱚ ᱛᱮᱜᱮ ᱱᱚᱣᱟ ᱵᱤᱨ ᱵᱩᱨᱩ ᱠᱷᱚᱱ, ᱯᱟᱸᱡᱟ ᱩᱰᱩᱠ ᱠᱟᱛᱮᱫ ᱨᱟᱱ ᱠᱚ ᱛᱮᱭᱟᱨ ᱠᱟᱛᱮᱫ ᱠᱚ ᱡᱚᱢ ᱵᱟᱲᱟ ᱠᱮᱭᱟ᱾
ᱦᱳᱭ ᱦᱳᱭ
ᱟᱫᱚ ᱱᱟᱦᱟᱜ ᱜᱚᱝᱠᱮ ᱱᱮᱛᱟᱨ ᱢᱟᱛᱚ ᱦᱟᱸᱜ ᱵᱤᱨ ᱵᱩᱨᱩ ᱚᱱᱟ ᱠᱚ ᱨᱟᱱ ᱧᱮᱞ ᱜᱮ ᱵᱟᱝ ᱧᱮᱞᱚᱜ ᱠᱟᱱᱟ ᱟᱫᱚ ᱪᱤᱠᱟᱹ ᱛᱮ ᱟᱵᱚ ᱫᱚᱵᱚᱱ ᱵᱩᱡᱷᱟᱹᱣᱟ ᱱᱚᱣᱟ ᱫᱚ ᱨᱟᱱ ᱫᱟᱨᱮ ᱠᱟᱱᱟ ᱥᱮ ᱪᱮᱫ ᱫᱟᱨᱮ ᱠᱟᱱᱟ᱾ ᱟᱫᱚ ᱟᱵᱚ ᱫᱚᱵᱚᱱ ᱞᱟᱹᱭᱟ ᱯᱟᱹᱦᱤᱞ ᱦᱚᱲ ᱫᱚ ᱵᱟᱝ ᱫᱚᱠᱚ ᱮᱲᱮᱭᱮᱫ ᱵᱚᱱ ᱛᱟᱦᱮᱸᱫ ᱵᱟᱝ ᱫᱚ ᱪᱮᱫ ᱟᱫᱚ ᱜᱚᱝᱠᱮ ᱱᱚᱜ-ᱚᱭ ᱡᱮ ᱵᱚᱱ ᱫᱷᱚᱨᱟᱣ ᱠᱟᱛᱮᱫ ᱵᱚᱱ ᱵᱚᱱ ᱢᱟᱞᱚᱴ ᱟᱠᱟᱫ ᱛᱟᱦᱚᱞᱮ ᱚᱱᱟ ᱠᱚᱫᱚ ᱮ ᱪᱤᱠᱟᱹ ᱛᱮ ᱵᱚᱱ ᱧᱟᱢᱟ ᱦᱮᱸ ᱵᱟᱝ?
ᱦᱳᱭ ᱦᱳᱭ ᱦᱳᱭ ᱜᱚᱝᱠᱮ ᱟᱹᱰᱤ ᱡᱚᱛᱷᱟᱛ ᱠᱟᱛᱷᱟ᱾
ᱟᱫᱚ ᱜᱚᱝᱠᱮ ᱞᱤᱧ ᱞᱟᱹᱭ ᱫᱟ ᱵᱤᱨ ᱵᱩᱨᱩ ᱨᱮ ᱦᱚᱸ ᱡᱩᱫᱤ ᱡᱤᱵᱽ ᱡᱤᱭᱟᱹᱞᱤ ᱡᱤᱵᱽ ᱡᱤᱭᱟᱹᱞᱤ ᱴᱷᱮᱱ ᱵᱮᱱ ᱠᱚᱭᱚᱜᱟ, ᱠᱚᱣᱟ ᱩᱱᱠᱩ ᱦᱚᱸ ᱚᱱᱟ ᱥᱮᱸᱜᱮᱞ ᱫᱷᱚᱨᱟᱣ ᱠᱷᱟᱹᱛᱤᱨ ᱜᱮ ᱦᱟᱸᱜ ᱵᱚᱱ ᱢᱟᱞᱚᱴ ᱤᱫᱤᱭᱮᱫ ᱠᱚᱣᱟ ᱱᱩᱠᱩ ᱡᱤᱵᱽ ᱡᱤᱭᱟᱹᱞᱤ ᱠᱚ᱾
ᱦᱳᱭ ᱜᱚᱢᱠᱮ ᱚᱱᱟ ᱫᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱡᱟᱦᱟᱸ ᱫᱚ, ᱡᱤᱣᱤ ᱢᱮᱱᱟᱜ ᱛᱟᱠᱚᱣᱟ ᱱᱩᱝᱠᱩ ᱡᱮᱣᱭᱮᱫ ᱛᱮᱵᱚᱱ ᱨᱟᱯᱟᱫᱮᱫ ᱠᱚᱣᱟ ᱱᱚᱣᱟ ᱫᱚ ᱟᱹᱰᱤ ᱵᱟᱹᱲᱤᱡ ᱦᱩᱭᱩᱜ ᱠᱟᱱᱟ᱾
ᱦᱚᱭ ᱟᱹᱞᱤᱧ ᱞᱤᱧ ᱢᱚᱱᱮᱭᱟ ᱜᱚᱝᱠᱮ ᱡᱚ ᱡᱚᱠᱷᱚᱱ ᱫᱟᱨᱮ ᱥᱟ ᱠᱟᱢ ᱧᱩᱨᱩᱜ-ᱟ ᱩᱱ ᱚᱠᱛᱚ ᱜᱮ ᱵᱮᱥᱤ ᱡᱤᱵᱽ ᱡᱤᱭᱟᱹᱞᱤ ᱠᱚᱫᱚ ᱠᱚ ᱦᱚᱯᱚᱱ ᱵᱟᱲᱟ ᱠᱚᱣᱟ᱾ ᱪᱮᱞᱮ
ᱦᱳᱭ ᱦᱳᱭ ᱜᱚᱝᱠᱮ ᱦᱳᱭ ᱦᱳᱭ ᱟᱹᱞᱤᱧ ᱦᱚᱞᱤᱧ ᱟᱸᱡᱚᱢ ᱵᱟᱲᱟ ᱟᱠᱟᱫ ᱜᱮᱭᱟ᱾
ᱟᱫᱚ ᱩᱱ ᱥᱚᱢᱚᱭ ᱡᱩᱫᱤ ᱵᱚᱱ ᱫᱷᱚᱨᱟᱣᱟ ᱜᱚᱝᱠᱮ ᱟ ᱱᱩᱠᱩ ᱦᱚᱯᱚᱱ ᱠᱚ ᱡᱟᱦᱟᱸᱭ ᱚᱱᱮ ᱠᱚ ᱦᱟᱨᱟᱜ ᱠᱟᱱ ᱛᱟᱦᱮᱸᱫ, ᱫᱷᱟᱹᱨᱛᱤ ᱯᱩᱨᱤ ᱨᱮᱠᱚ ᱦᱮᱡ ᱟᱠᱟᱱ ᱫᱚ ᱥᱮ ᱵᱤᱨ ᱵᱩᱨᱩ ᱟᱠᱚᱣᱟᱜ ᱟᱭᱳ ᱠᱚᱞᱮ ᱨᱮ ᱢᱮᱱᱟᱜ ᱟᱠᱟᱫ ᱠᱚ, ᱟᱫᱚ ᱱᱩᱠᱩ ᱫᱚ ᱜᱚᱝᱠᱮ ᱫᱟᱹᱲ ᱦᱚᱸ ᱛᱚ ᱵᱟᱝ ᱠᱚ ᱫᱟᱹᱲ ᱫᱟᱲᱮᱭᱟᱜ-ᱟ ᱟᱫᱚ ᱡᱟᱦᱟᱸᱭ ᱮᱸᱜᱟ ᱠᱚ, ᱠᱚ ᱢᱮᱱᱟᱜ ᱟᱠᱟᱫ ᱠᱚᱣᱟ ᱞᱟᱹᱴᱩ ᱞᱟᱹᱴᱩ ᱠᱚ ᱩᱱᱠᱩ ᱢᱟᱦᱟ ᱡᱩᱫ ᱫᱤ ᱡᱤᱣᱤ ᱵᱟᱧᱪᱟᱣ ᱠᱟᱛᱮᱫ ᱵᱤᱨ ᱵᱩᱨᱩ ᱠᱷᱚᱱ ᱠᱚ ᱫᱟᱹᱲᱟ ᱛᱟᱦᱚᱞᱮ ᱯᱷᱟᱫᱟ ᱥᱮᱱ ᱜᱮᱛᱚ ᱦᱟᱜ ᱠᱚ ᱫᱟᱹᱲ ᱩᱰᱩᱠᱚᱜ-ᱟ ᱜᱚᱝᱠᱮ
ᱦᱳᱭ ᱜᱚᱝᱠᱮ ᱦᱳᱭ ᱦᱳᱭ
ᱟᱫᱚ ᱯᱷᱟᱫᱟ ᱥᱮᱱ ᱵᱚᱱ ᱫᱟᱹᱲ ᱩᱰᱩᱠ ᱞᱮᱱᱠᱷᱟᱱ ᱟᱵᱚ ᱜᱮ ᱦᱟᱸᱜ ᱩᱱᱠᱩ ᱦᱚᱸ ᱵᱚᱱ ᱜᱚᱡ ᱮᱫ ᱠᱚᱣᱟ ᱥᱮ ᱪᱮᱫ ᱞᱮᱠᱟ
ᱦᱳᱭ ᱜᱚᱝᱠᱮ ᱜᱚᱝᱠᱮ ᱧᱮᱞ ᱦᱩᱭ ᱠᱟᱱᱟ ᱡᱮ ᱦᱮᱸ ᱜᱤᱨᱟᱹ ᱥᱮᱸᱫᱽᱨᱟ ᱵᱟᱝ ᱠᱟᱛᱮᱫ ᱨᱮᱦᱚᱸ ᱮᱢᱱᱤ ᱨᱮᱜᱮ ᱥᱮᱸᱫᱽᱨᱟ ᱠᱚᱠᱚ ᱪᱟᱞᱟᱜ ᱠᱟᱱᱟ ᱡᱟᱦᱟᱸ ᱫᱚ ᱵᱤᱨ ᱵᱩᱨᱩ ᱠᱚ ᱟᱹᱰᱤ ᱢᱟᱨᱟᱝ ᱜᱮᱛᱮᱫ ᱥᱮ ᱜᱟᱡᱟᱲ ᱟᱠᱟᱱ ᱛᱮ ᱡᱤᱭᱟᱹᱞᱤ ᱠᱚ ᱵᱟᱝ ᱠᱚ ᱧᱟᱢᱚᱜ ᱠᱚᱛᱮ ᱵᱤᱨ ᱠᱚᱠᱚ ᱫᱷᱚᱨᱟᱣᱟᱜ ᱠᱟᱱᱟ ᱡᱟᱛᱮ ᱠᱚ ᱫᱟᱹᱲ ᱩᱰᱩᱝᱚᱜ ᱢᱟ ᱟᱨ ᱵᱚᱱ ᱜᱚᱡ ᱫᱟᱲᱮ ᱟᱠᱠᱚ ᱢᱟ ᱦᱚᱜ-ᱚ ᱱᱚᱝᱠᱟᱱᱟᱜ ᱦᱚᱸ ᱧᱮᱞ ᱧᱟᱢ ᱟᱠᱟᱱᱟ
ᱦᱚᱸ ᱦᱚᱸ ᱛᱚ